ᱦᱮᱞᱳ ᱦᱮᱮᱞᱳ ᱦᱮᱸ ᱜᱚᱝᱠᱮ᱾
ᱱᱟᱯᱟᱭ ᱵᱟᱲᱟ ᱜᱤᱛᱚ?
ᱦᱮᱸ ᱱᱟᱯᱟᱭ ᱵᱟᱲᱟ ᱜᱮ ᱟᱹᱵᱤᱱ?
ᱦᱮᱸ ᱟᱞᱤᱧ ᱦᱚᱸ ᱱᱤᱛᱳᱜ ᱫᱚ ᱢᱚᱴᱟ ᱢᱩᱴᱤ ᱱᱟᱯᱟᱭ ᱵᱟᱲᱟ ᱜᱮ ᱩᱱᱟᱹᱜ ᱵᱷᱟᱜᱤ ᱫᱷᱟᱨᱟ ᱫᱚ ᱵᱟᱝ᱾
ᱚᱻᱻ ᱟᱹᱵᱤᱱ ᱥᱮᱜ ᱫᱟᱜ ᱡᱟᱹᱲᱤ ᱠᱚ ᱪᱮᱜ ᱞᱮᱠᱟ ᱦᱳᱭᱳᱜ ᱠᱟᱱᱟ?
ᱦᱮᱸ ᱟᱞᱤᱧ ᱥᱮᱱ ᱫᱟᱜ ᱡᱟᱹᱲᱤ ᱫᱚ ᱱᱤᱛᱚᱜ ᱫᱚ ᱦᱟᱸᱜ ᱛᱮᱦᱮᱧ ᱫᱚ ᱵᱟᱭ ᱫᱟᱜ ᱠᱟᱫᱟ ᱟᱨ ᱦᱚᱞᱟ ᱢᱟᱫᱷᱮᱨ ᱦᱚᱸ ᱫᱚ ᱦᱟᱞᱠᱟ ᱢᱟᱪᱷᱟᱭ ᱫᱟᱵᱜ ᱵᱟᱲᱟᱣ ᱠᱟᱫᱟ ᱢᱟᱱᱮ ᱦᱩᱲᱩ ᱨᱚᱦᱚᱭ ᱪᱟᱥᱵᱟᱥ ᱞᱮᱠᱟ ᱫᱚ ᱦᱟᱸᱜ ᱦᱩᱭ ᱠᱟᱱ ᱜᱮᱭᱟ᱾ ᱩᱱᱟᱹᱜ ᱪᱮᱦᱨᱟ ᱡᱮ ᱫᱚᱢᱮ ᱡᱟᱹᱥᱛᱤ ᱫᱟᱜ ᱠᱟᱫᱟᱭ ᱡᱮ ᱮᱠᱫᱚᱢ ᱠᱩᱞᱦᱤ ᱠᱚᱨᱮ ᱫᱟᱜ ᱟᱹᱛᱩᱜ ᱚᱱᱠᱟ ᱦᱚᱸ ᱵᱟᱭ ᱫᱟᱜ ᱠᱟᱫᱟ᱾ ᱢᱟᱱᱮ ᱳᱭ ᱟᱨᱠᱤ ᱞᱤᱢᱤᱴ ᱞᱮᱠᱟ ᱜᱮ ᱢᱚᱱᱮ ᱠᱟᱜ ᱵᱮᱱ ᱫᱟᱜ ᱠᱟᱫᱟᱭ᱾ ᱟᱨ ᱟᱵᱮᱱ ᱟᱵᱮᱱ ᱥᱮᱜ ᱫᱚ ᱪᱮᱫ ᱞᱮᱠᱟᱭ ᱫᱟᱜ ᱠᱟᱫᱟ?
ᱟᱞᱮ ᱥᱮᱜ ᱢᱟ ᱫᱤᱱᱟᱹᱢ ᱜᱮ ᱫᱟᱜ ᱮᱫ ᱫᱚᱭ᱾ ᱛᱟᱯᱚᱨ ᱪᱟᱥ ᱵᱟᱥ ᱠᱚ
ᱦᱮᱸ ᱱᱟᱯᱟᱭ ᱜᱮ ᱟᱯᱮ ᱥᱮᱱ ᱫᱚ ᱵᱷᱟ ᱜᱤ ᱫᱟᱜ ᱮᱫᱟ ᱚᱸᱱᱮᱵᱤᱱ ᱞᱟᱹᱭᱮᱜ ᱫᱤᱱᱟᱹᱢ ᱜᱮ, ᱛᱚᱵᱮ ᱟᱯᱮᱭᱟᱜ ᱫᱚ ᱪᱟᱥ ᱵᱟᱥ ᱠᱚᱫᱚ ᱦᱟᱸᱜ ᱱᱟᱯᱟᱭ ᱫᱷᱟᱨᱟ ᱜᱮ ᱦᱩᱭ ᱟᱠᱟᱱ ᱜᱮᱭᱟ᱾
ᱠᱷᱚᱱ ᱜᱮ ᱩᱦᱩᱜ ᱥᱚᱢᱚᱥᱥᱟ᱾ ᱚᱱᱟ ᱫᱟᱜ ᱮ ᱡᱟᱹᱲᱤᱭᱮᱫᱟ ᱵᱩᱡᱷᱟᱹᱣ ᱠᱮᱫᱟ ᱵᱤᱱ ᱨᱤᱢᱤᱞ
ᱦᱮᱸ ᱟᱨ ᱵᱤᱥᱤ ᱫᱟᱜ ᱠᱟᱛᱮᱜ ᱦᱚᱸᱛᱚ ᱵᱟᱝ ᱜᱟᱱᱚᱜᱼᱟ᱾ ᱛᱚ ᱧᱮᱞ ᱵᱮᱱ ᱵᱤᱥᱤ ᱫᱟᱜ ᱨᱮᱦᱚᱸ ᱠᱟ ᱛᱤ ᱚᱰᱚᱠ ᱚᱰᱚᱠ ᱠᱚ ᱥᱚᱢᱚᱥᱥᱟᱜᱼᱟ᱾ ᱪᱟᱞᱟᱣ ᱠᱚ ᱡᱟᱸᱦᱟ ᱥᱮᱱ᱾
ᱟᱹᱞᱤᱧ ᱫᱚ ᱮᱠᱷᱚᱱ ᱟᱯᱟᱛᱚ ᱢᱟᱴᱷᱨᱮ ᱢᱮᱱᱟᱜ ᱞᱤᱧᱟ ᱥᱮ᱾
ᱦᱮᱸ ᱟᱫᱚ ᱜᱚᱝᱠᱮ ᱟᱵᱮᱱᱟᱜ ᱵᱮᱜᱨᱟᱣᱩᱱᱰ ᱨᱮ, ᱠᱟᱹᱴᱤᱡ ᱚᱱᱟ ᱠᱚ ᱪᱮᱫ ᱠᱚ ᱟᱸᱡᱚᱢᱚᱜ ᱠᱟᱱᱟ, ᱠᱟᱹᱴᱤᱡ ᱟᱞᱚᱵᱮᱱ ᱟᱸᱡᱚᱢ ᱚᱪᱚᱭᱟ
ᱟᱵᱤᱱ ᱵᱚᱞᱛᱮ ᱟᱹᱞᱤᱧ ᱥᱮᱫ ᱮ ᱫᱟᱜ ᱫᱟ ᱵᱩᱡᱷᱟᱹᱣ ᱠᱮᱫᱟ ᱵᱤᱱ ᱢᱟᱴᱷ ᱨᱮ ᱢᱮᱱᱟᱜ ᱠᱟᱜ ᱞᱤᱧᱟ ᱮᱢᱚᱜ ᱥᱚᱢᱢᱥᱥᱟ ᱮᱢᱚᱜ ᱴᱟᱭᱤᱢ ᱨᱮ ᱫᱟᱜ ᱠᱟᱫᱟᱭ ᱥᱮ ᱟᱸᱡᱚᱢᱚᱜ ᱠᱟᱱᱟ᱾
ᱦᱮᱸ ᱫᱟᱜ ᱫᱚ ᱟᱴᱚᱠ ᱫᱚ ᱟᱨ ᱵᱟᱝ ᱜᱟᱱᱚᱜ-ᱟ ᱛᱚ ᱫᱟᱜ ᱡᱟᱦᱟᱸ ᱛᱤᱨᱮ ᱫᱟᱜᱟ ᱩᱱᱡᱚᱠᱷ
ᱚ ᱜᱚᱢᱠᱮ ᱞᱟᱹᱭᱫᱟᱹᱞᱤᱧ ᱟᱵᱮᱱᱟᱜ ᱱᱮᱴᱣᱟᱨᱠ ᱰᱤᱥᱴᱟᱵᱽ ᱮᱫᱟ ᱦᱮᱞᱳ ᱦᱮᱞᱳ ᱦᱮᱸ ᱜᱚᱝᱠᱮ
ᱢᱟᱱᱮ ᱢᱟᱱᱮ ᱫᱟᱜ ᱮᱫᱟ ᱥᱮ ᱚᱱᱮ ᱦᱚᱭ ᱫᱟᱭ ᱵᱩᱡᱷᱟᱹᱣ ᱠᱮᱫᱟ ᱵᱤᱱ ᱢᱟᱴᱷ ᱨᱮᱦᱚᱸ ᱢᱮᱱᱟᱜ ᱪᱮᱫ ᱪᱤᱠᱟᱹ ᱵᱟᱹᱞᱤᱧ
ᱟᱫᱚ ᱜᱚᱝᱠᱮ ᱪᱟᱥ ᱵᱟᱥ ᱠᱚᱫᱚ ᱛᱤᱱᱟᱹᱜ ᱜᱟᱱ ᱯᱮ ᱞᱟᱦᱟ ᱠᱮᱫᱟ?
ᱦᱟᱸ ᱛᱟᱦᱚᱞᱮ
ᱦᱮᱸ ᱜᱚᱝᱠᱮ ᱞᱟᱹᱭ ᱵᱮᱱ
ᱡᱟᱦᱟᱸᱮᱞ
ᱦᱮᱸ ᱟᱵᱮᱱ ᱟᱵᱮᱱᱟᱜ ᱟᱵᱮᱱᱟᱜ ᱨᱚᱲ ᱵᱟᱝ ᱵᱩᱡᱩᱜ ᱠᱟᱱᱟ ᱫᱟᱜ ᱡᱟᱹᱲᱤᱭ ᱛᱮᱛᱚ
ᱟᱪᱪᱷᱟ ᱦᱳᱭ ᱫᱚ ᱦᱳᱭ ᱫᱟᱭ
ᱦᱮᱸ
ᱚᱱᱟ ᱠᱷᱟᱹᱛᱤᱨ ᱜᱮᱛᱚ ᱦᱚᱭ ᱦᱚᱭ ᱦᱚᱭᱮᱫᱟ ᱫᱟᱜ ᱦᱚᱭ ᱡᱟᱹᱲᱤᱭᱫᱟ ᱟᱨ ᱥᱤᱛᱩᱝ ᱦᱚᱭ ᱥᱤᱛ ᱩᱝ ᱠᱟᱫᱟᱭ ᱡᱚᱛᱚ ᱥᱟᱹᱨᱤᱜᱮ ᱥᱟᱶᱟᱭ
ᱟᱨ ᱛᱚ ᱜᱚᱝᱠᱮ ᱪᱟᱥ ᱪᱟᱥ ᱵᱟᱥ ᱠᱚᱫᱚ ᱛᱤᱱᱟᱹᱜ ᱜᱟᱱ ᱯᱮ ᱞᱟᱦᱟ ᱠᱮᱫᱟ?
ᱢᱟᱱᱮ ᱱᱚᱜ ᱚᱭ ᱥᱩᱨᱩ ᱦᱩᱭ ᱠᱟᱱᱟ ᱱᱚᱛᱮ ᱫᱚ ᱢᱟᱱᱮ ᱫᱟᱜ ᱫᱚ ᱫᱟᱜ ᱟᱠᱟᱫᱟᱭ ᱠᱤᱱᱛᱩ ᱚᱱᱟ ᱛᱚᱞᱟ ᱵᱟᱝ ᱡᱟᱞᱟᱛᱮ ᱨᱚᱦᱚᱭ ᱦᱚᱛᱚ ᱵᱟᱭ ᱜᱟᱱᱚᱜ ᱠᱟᱱᱟ
ᱚᱱᱟ ᱦᱚᱸᱛᱚ ᱥᱚᱢᱚᱥᱥᱟ ᱵᱩᱡ ᱫᱟᱲᱮᱭᱟᱜ ᱠᱟᱱᱟ ᱵᱤᱱ
ᱦᱮᱸ ᱛᱚᱞᱟ ᱡᱩᱫᱤ ᱵᱟᱝ ᱵᱮᱱ ᱛᱚᱞᱟ ᱞᱟᱦᱟᱛᱮ ᱚᱱᱟ ᱦᱚᱸ ᱚᱥᱩᱵᱤᱫᱟᱜ ᱜᱮᱭᱟ ᱟᱨ ᱟᱰᱤ ᱫᱤᱱ ᱦᱟᱲᱟᱢ ᱦᱟᱯᱲᱟᱢ ᱠᱚᱢᱟᱠᱚ ᱞᱟᱹᱭᱮᱫ ᱛᱟᱦᱮᱸ ᱟᱥᱟᱲ ᱨᱮᱜᱮ ᱠᱚ ᱡᱚᱛᱚ ᱠᱤᱪᱷᱩ ᱠᱚ ᱪᱟᱥ ᱵᱟᱥᱟ ᱟᱨ ᱱᱮᱛᱟᱨ ᱫᱚ ᱟᱵᱚ ᱫᱚ ᱚᱠᱟᱨᱮ ᱟᱥᱟᱲ ᱨᱮᱜᱮ ᱛᱚ ᱵᱟᱭ ᱫᱟᱜ ᱟᱵᱚᱱ ᱠᱟᱱᱟ ᱱᱚᱜ-ᱚᱭ ᱥᱮᱨᱟᱵᱚᱱᱮ ᱵᱚᱞᱚ ᱚᱪᱚᱣᱟᱜ ᱠᱟᱱᱟ ᱥᱮᱨᱟᱵᱚᱱ ᱠᱚᱨᱮᱚᱭ ᱠᱚ ᱨᱮᱭ ᱫᱟᱜ ᱮᱫᱟᱭ ᱦᱮᱸᱛᱚ ᱟᱨ ᱫᱚ ᱜᱚᱢᱠᱮ ᱱᱚᱝᱠᱟ ᱦᱩᱲᱩ ᱦᱩᱲᱩ ᱫᱚᱯᱮ ᱪᱟᱥ ᱜᱮᱭᱟ ᱚᱱᱟ ᱵᱚᱫᱚᱞ ᱛᱮ ᱟᱨᱦᱚᱸ ᱡᱟᱦᱟᱱᱟᱜ ᱵᱟᱝᱯᱮ ᱪᱟᱥᱟ
ᱵᱟᱨ ᱵᱟᱨ ᱠᱟᱱᱟ ᱨᱚᱲ ᱵᱮᱱ ᱟᱸᱡᱚᱢ ᱧᱟᱢᱮᱫᱟ ᱛᱚ ᱚᱥᱩᱵᱤᱫᱷᱟ ᱫᱚ ᱚᱥᱩᱵᱤᱫᱷᱟ ᱫᱟᱜ ᱚ ᱛᱮᱠᱚ ᱪᱷᱟᱛᱟᱨ ᱨᱮ ᱫᱟᱲᱮᱭᱟᱜ ᱠᱟᱱᱟ
ᱦᱮᱸ ᱨᱚᱲ ᱟᱸᱡᱚᱢᱚᱜ ᱠᱟᱱ ᱜᱮᱭᱟ ᱜᱚᱝᱠᱮ ᱨᱚᱲ ᱫᱚ
ᱟᱪᱪᱷᱟ ᱠᱷᱟᱱ ᱛᱚ ᱚᱥᱩᱵᱤᱫᱷᱟ
ᱦᱮᱸ ᱚᱥᱩᱵᱤᱫᱷᱟᱜ ᱠᱟᱱᱟ ᱴᱷᱤᱠᱟ